ᱟᱸᱡᱚᱢᱚᱜ ᱠᱟᱱᱟ
ᱚ ᱟᱸᱡᱚᱢᱚᱜ ᱠᱟᱱᱟ
ᱦᱳᱭ ᱜᱚᱝᱠᱮ ᱡᱚᱦᱟᱨ ᱡᱚᱦᱟᱨ
ᱡᱚᱦᱟᱨ ᱡᱚᱦᱟᱨ ᱜᱮ ᱡᱚᱦᱟᱨ ᱜᱮ ᱱᱤᱛ ᱤᱧᱤᱧ ᱟᱢ ᱫᱚ ᱱᱚᱰᱮ ᱱᱚᱣᱟ ᱨᱮ ᱛᱤᱱ ᱫᱤᱱᱮᱢ ᱡᱚᱭᱮᱱᱴ ᱟᱠᱟᱱᱟ
ᱦᱳᱭ ᱱᱟᱦᱟᱜ ᱢᱟᱲᱟᱝ ᱧᱚᱜ ᱨᱮᱜᱮᱧ ᱡᱮᱣᱮᱱ ᱟᱠᱟᱱᱟ
ᱟᱪᱪᱷᱟ ᱢᱟ ᱧᱮᱞ ᱤᱧ ᱫᱚ ᱱᱚᱜ ᱚᱭ ᱱᱤᱛ ᱱᱤᱛ ᱦᱚᱞᱟ ᱜᱮᱭᱟ ᱠᱷᱩᱵ ᱵᱤᱥᱤ ᱢᱟᱲᱟᱝ ᱫᱚ ᱵᱟᱝᱟ ᱛᱚ ᱡᱟᱭᱦᱳᱠ ᱤᱧᱟᱹᱜ ᱱᱚᱣᱟ ᱫᱚ ᱥᱮᱠᱮᱱᱰ ᱠᱚᱞ ᱪᱮᱫ ᱪᱚ ᱪᱟᱞᱟᱜ ᱠᱟᱱ ᱛᱤᱧᱟᱹ ᱥᱮ ᱛᱷᱟᱲ ᱠᱚᱞ ᱪᱟᱞᱟᱜ ᱠᱟᱱ ᱛᱤᱧᱟᱹ ᱛᱚ ᱛᱟᱦᱞᱮ ᱟᱫᱚ ᱢᱟᱱᱮ ᱚᱠᱟᱴᱟᱜ ᱵᱤᱥᱤ ᱚᱠᱟᱴᱟᱜ ᱫᱤᱥᱚᱢ ᱚᱠᱟᱴᱟᱜ ᱞᱟᱝ ᱨᱚᱯᱚᱲᱟ ᱪᱮᱫ ᱠᱚ ᱤᱫᱤ ᱠᱟᱛᱮᱫ ᱠᱟᱹᱡ
ᱦᱳᱭ ᱢᱟ ᱟᱫᱚ ᱟᱵᱮᱱ ᱜᱮ ᱞᱟᱹᱭᱵᱮᱱ ᱚᱠᱟᱴᱟᱜ ᱚᱱᱠᱟ
ᱠᱟᱱᱟ ᱧᱮᱞ ᱢᱮ ᱟᱵᱚ ᱱᱚᱣᱟ ᱟᱛᱳ ᱴᱚᱞᱟ ᱠᱚᱨᱮ ᱧᱮᱞᱚᱜᱚᱜ ᱠᱟᱱᱟ ᱟᱵᱚᱨᱮᱱ ᱚᱞᱚᱜ ᱯᱟᱲᱦᱟᱣ ᱜᱤᱫᱽᱨᱟᱹ ᱠᱚ ᱢᱟᱱᱮ ᱛᱟᱞᱟ ᱟᱫᱷᱟ ᱠᱟᱛᱮᱜ ᱜᱮ ᱡᱷᱚᱛᱚ ᱦᱚᱲᱠᱚ ᱵᱟᱹᱜᱤᱭᱟᱜ ᱠᱟᱱᱟ᱾ ᱦᱮᱸ, ᱛᱚ ᱟᱫᱚ ᱱᱚᱣᱟ ᱨᱮ ᱱᱚᱣᱟ ᱨᱮᱱᱟᱜ ᱚᱡᱮ ᱚᱡᱮ ᱞᱮᱠᱟ ᱛᱮᱫᱚ ᱪᱮᱫᱠᱟ ᱞᱟᱹᱭ ᱜᱟᱱᱚᱜᱼᱟ ᱱᱚᱣᱟ ᱨᱮᱱᱟᱜ?
ᱦᱳᱭ ᱱᱚᱣᱟᱨᱮ ᱢᱮᱱᱫᱚ ᱱᱤᱭᱟᱹᱜᱮ ᱢᱤᱫ ᱥᱮᱫ ᱠᱷᱚᱱ ᱡᱟᱦᱟᱸ ᱞᱮᱠᱟ ᱱᱚᱜ ᱚᱭ ᱡᱮ ᱯᱟᱲᱦᱟᱣ ᱯᱟᱲᱦᱟᱣ ᱠᱟᱛᱮᱫ ᱟᱛᱨᱟ ᱦᱚᱨ ᱨᱤᱜᱤ ᱠᱩ ᱵᱟᱹᱜᱤᱭᱟᱜ ᱠᱟᱱᱟ ᱟᱨ ᱱᱚᱣᱟ ᱨᱮᱱᱟᱜ ᱟᱥᱚᱞ ᱢᱩᱞ ᱠᱟᱨᱚᱱ ᱫᱚ ᱟᱹᱞᱤᱧ ᱥᱮᱫ ᱠᱷᱚᱱ ᱫᱚ ᱱᱚᱣᱟ ᱜᱮᱞᱤᱧ ᱵᱩᱡᱷᱟᱹᱣ ᱪᱮᱫ ᱠᱟᱱᱟ ᱢᱟᱱᱮ ᱩᱱᱠᱩ ᱡᱟᱦᱟᱸᱭ ᱩᱱᱠᱩ ᱨᱮᱱ ᱡᱤᱢᱟᱹ ᱫᱟᱨᱤ ᱢᱮᱱᱟᱜ ᱠᱚᱣᱟ ᱡᱟᱦᱟᱸᱭ ᱫᱚ ᱜᱚᱜᱚ ᱵᱟᱵᱟ᱾ ᱥᱮ ᱦᱳᱭ ᱱᱩᱠᱩ ᱜᱤ ᱩᱱᱠᱩ ᱴᱷᱤᱠᱼᱴᱷᱟᱠ ᱵᱟᱠᱩ ᱥᱟᱵ ᱠᱮᱴᱮᱡᱮᱫ ᱠᱚᱣᱟ᱾ ᱚᱱᱟ ᱠᱷᱟᱹᱛᱤᱨ ᱩᱱᱠᱩ ᱟᱛᱨᱟ ᱰᱟᱦᱟᱨ ᱠᱚ ᱵᱟᱹᱜᱤᱜ ᱪᱚᱭᱮᱫ ᱚᱱᱠᱟ ᱟᱵᱮᱱ ᱜᱮ ᱪᱮᱫ ᱞᱮᱠᱟ ᱟᱫᱚᱵᱮᱱ ᱟᱴᱠᱟᱨᱟ
ᱡᱟᱦᱟᱸ ᱥᱟᱹᱨᱤ ᱠᱟᱛᱷᱟ ᱜᱮᱢ ᱥᱟᱵ ᱨᱟᱠᱟᱵ ᱟᱠᱟᱫᱟ ᱚᱮ ᱚᱱᱠᱟᱜ ᱜᱮ ᱠᱟᱨᱚᱱ ᱠᱤᱪᱷᱩᱴᱟ ᱫᱚ ᱢᱟᱱᱮ ᱢᱮᱱ ᱫᱟᱭᱤᱛᱛᱚ ᱫᱚ ᱜᱟᱲᱤᱭᱟᱱ ᱪᱮᱛᱟᱱ ᱨᱮᱜᱮ ᱚᱨᱛᱷᱟᱛ ᱜᱚ ᱵᱟᱵᱟ ᱪᱮᱛᱟᱱ ᱨᱮᱜᱮ ᱧᱩᱨᱩᱜ ᱦᱤᱡᱩᱜ ᱠᱟᱱᱟ ᱠᱟᱨᱚᱱ ᱢᱤᱫᱴᱟᱝ ᱜᱤᱫᱽᱨᱟᱹ ᱡᱚᱠᱷᱚᱱᱮ ᱵᱟᱹᱜᱤᱜ-ᱟᱭ ᱛᱷᱟᱞᱮ ᱩᱱᱤ ᱫᱚ ᱟᱨᱚ ᱥᱟᱵ ᱥᱚᱡᱷᱮ ᱦᱩᱭᱩᱜᱼᱟ᱾ ᱦᱮᱸ ᱛᱟᱨᱢᱟᱱᱮ ᱩᱱᱤ ᱦᱚᱭᱛᱳ ᱟᱭᱟᱜ ᱢᱚᱱᱮ ᱨᱮᱭᱟᱜ ᱠᱟᱛᱷᱟ ᱵᱟᱭ ᱵᱩᱡᱷᱟᱹᱣ ᱦᱚᱪᱚ ᱫᱟᱲᱮᱭᱟᱭ ᱠᱟᱱᱟᱭ᱾ ᱟᱡ ᱜᱤᱫᱽᱨᱟᱹ ᱡᱟᱦᱟᱸᱭ ᱠᱷᱚᱡᱚᱜ ᱠᱟᱱᱟᱭ ᱦᱚᱭᱛᱳ ᱜᱟᱲᱤᱭᱟᱱ ᱚᱱᱟ ᱵᱟᱭ ᱵᱩᱡᱷᱟᱹᱣ ᱦᱚᱪᱚ ᱫᱟᱲᱮᱭᱟᱜ ᱠᱟᱱᱟᱭ᱾ ᱦᱮᱸ, ᱚᱱᱟ ᱚᱱᱟ ᱢᱤᱫᱴᱟᱝ ᱠᱟᱨᱚᱱ ᱟᱨ ᱢᱤᱫᱴᱟᱝ ᱫᱚ ᱦᱚᱭᱛᱳ ᱟᱵᱚᱣᱟᱜ ᱢᱟᱱᱮ ᱥᱟᱢᱟᱡᱤᱠ ᱵᱟ ᱯᱟᱨᱤᱯᱟᱨᱥᱤᱠ ᱚᱵᱚᱥ ᱛᱟᱛᱮ ᱦᱚᱸ ᱦᱩᱭ ᱫᱟᱲᱮᱭᱟᱜᱼᱟ ᱞᱮ ᱦᱟᱹᱱᱤ ᱜᱤᱫᱽᱨᱟᱹ ᱵᱟᱹᱜᱤ ᱠᱮᱫᱼᱟᱭ ᱪᱮᱫ ᱦᱚᱸ ᱵᱟᱭ ᱯᱟᱲᱦᱟᱣ ᱫᱟᱲᱮᱟᱭ ᱤᱧ ᱟᱨ ᱠᱚ ᱯᱟᱲᱦᱟᱣ ᱦᱚᱪᱚᱤᱧ ᱠᱟᱱᱟ᱾ ᱱᱚᱜᱼᱚ ᱱᱚᱝᱠᱟ ᱦᱚᱸ ᱚᱠᱚᱱᱚ ᱱᱚᱝᱠᱟ ᱠᱚ ᱩᱭᱦᱟᱹᱨᱮᱫ ᱛᱟᱵᱱᱟ ᱠᱤᱪᱷᱩ ᱠᱤᱪᱷᱩ ᱠᱷᱮᱛᱨᱮ ᱨᱮ᱾
ᱱᱚᱣᱟ ᱫᱚ ᱮᱠᱟᱞ ᱥᱟᱹᱨᱤ ᱠᱟᱱ ᱜᱮᱭᱟ ᱡᱟᱦᱟᱸ ᱞᱮᱠᱟ ᱱᱚᱜᱼᱚᱭ ᱡᱮ ᱟᱵᱚᱣᱟᱜ ᱥᱚᱢᱟᱡ ᱨᱮᱫᱚ
ᱦᱮᱸ᱾
ᱟᱹᱰᱤ ᱩᱝᱠᱟ ᱵᱟᱹᱱᱩᱜᱼᱟ ᱡᱮ ᱡᱚᱛᱚ ᱦᱚᱲ ᱨᱮᱱ ᱜᱤᱫᱽᱨᱟᱹ ᱵᱚᱱ ᱥᱟᱵ ᱨᱟᱠᱟᱵ ᱠᱚᱣᱟ᱾ ᱱᱚᱣᱟ ᱠᱚ ᱥᱚᱢᱟᱡᱽ ᱨᱮᱫᱚ ᱩᱪᱟᱹᱨ ᱵᱟᱝᱜᱮ ᱦᱩᱭᱩᱜ ᱠᱟᱱᱟ ᱟᱨ ᱩᱱᱤ ᱩᱱᱤ ᱜᱷᱟᱨᱚᱪ ᱨᱮᱱ ᱜᱤᱫᱽᱨᱟᱹ ᱚᱞ ᱯᱟᱲᱦᱟᱜᱼᱟᱭ ᱥᱮ ᱵᱟᱭ ᱯᱟᱲᱦᱟᱜᱼᱟ ᱚᱱᱟ ᱫᱮᱠᱷᱟ ᱫᱚᱨᱠᱟᱨ ᱫᱚ ᱵᱟᱹᱱᱩᱜᱼᱟ᱾ ᱟᱸ ᱚᱠᱟᱨ ᱟᱵᱚᱣᱟᱜ ᱤᱭᱟᱹ ᱨᱮᱫᱚ ᱢᱮᱱᱟᱜᱼᱟᱱ ᱦᱟᱸᱜ ᱚᱝᱠᱟ ᱟᱹᱞᱤᱧ ᱫᱚᱞᱤᱧ ᱵᱩᱡᱷᱟᱹᱣᱼᱟ᱾
ᱦᱳᱭ ᱦᱳᱭ ᱚᱱᱟ ᱦᱚᱸ ᱚᱱᱟ ᱚᱱᱟ ᱚᱱᱟ ᱦᱚᱸ ᱠᱟᱱ ᱠᱟᱱ ᱛᱟᱵᱚᱱ ᱜᱮᱭᱟ᱾ ᱟᱨ ᱟᱨ ᱢᱤᱫᱴᱮᱝ ᱟᱨ ᱢᱤᱫᱴᱟᱝ ᱧᱮᱞᱚᱜᱚᱜ ᱠᱟᱱᱟ ᱟᱵᱚᱨᱮᱱ ᱜᱤᱫᱽᱨᱟᱹ ᱠᱚᱦᱚᱸ ᱢᱤᱫᱵᱟᱨ ᱠᱚ ᱢᱟᱡᱷᱮ ᱢᱟᱡᱷᱮ ᱱᱚᱝᱠᱟ ᱦᱚᱸ ᱧᱮᱞ ᱟᱠᱟᱱᱟ ᱡᱮ ᱚᱞᱚᱜ ᱯᱟᱲᱦᱟᱣ ᱠᱚ ᱥᱮᱬᱟ ᱟᱠᱟᱜᱼᱟ, ᱦᱮᱸ ᱮᱱᱠᱷᱟᱹᱡ ᱟᱹᱥᱩᱞ ᱡᱚᱝ ᱦᱚᱲ ᱵᱟᱠᱚ ᱧᱟᱢᱮᱜᱼᱟ᱾ ᱛᱟᱦᱚᱞᱮ ᱢᱟᱱᱮ ᱱᱩᱠᱩ ᱜᱤᱫᱽᱨᱟᱹ ᱩᱭᱦᱟᱹᱨ ᱫᱤᱥᱟᱹ ᱫᱚ ᱪᱮᱫᱠᱟ? ᱮ ᱱᱚᱜᱼᱚ ᱱᱟᱠᱚ ᱵᱟᱠᱷᱨᱟ ᱛᱮ ᱪᱮᱫ ᱠᱟᱢ ᱵᱤᱱ ᱨᱚᱲ ᱫᱟᱲᱮᱭᱟᱜᱼᱟ?
ᱦᱳᱭ ᱚᱱᱟ ᱫᱚ ᱮᱠᱟᱞ ᱥᱟᱹᱨᱤ ᱠᱟᱱ ᱜᱮᱭᱟ ᱡᱟᱦᱟᱸ ᱞᱮᱠᱟ ᱟᱹᱰᱤᱜᱟᱱ ᱚᱱᱠᱟ ᱚᱞ ᱯᱟᱲᱦᱟᱣ ᱠᱚᱦᱚᱸ ᱢᱮᱱᱟᱜ ᱠᱩ ᱜᱮᱭᱟ ᱢᱮᱱᱠᱷᱟᱱ ᱟᱠᱩ ᱩᱠᱟ ᱰᱟᱦᱟᱨ ᱠᱩ ᱮᱸ ᱛᱟᱲᱟᱢᱟ ᱚᱱᱟ ᱱᱤᱛ ᱦᱟᱹᱵᱤᱡ ᱟᱹᱰᱤ ᱜᱟᱱ ᱦᱚᱸ ᱚᱱᱠᱟ ᱵᱟᱝᱠᱚ ᱴᱷᱤᱠᱟᱹ ᱫᱟᱲᱮᱭᱟᱜ ᱠᱟᱱᱟ᱾ ᱟᱫᱚ ᱱᱚᱣᱟ ᱫᱚ ᱚᱝᱠᱟ ᱟᱸ
ᱦᱮᱸ᱾
ᱮᱸ ᱛᱷᱚᱲᱟ ᱱᱚᱢ ᱪᱮᱫ ᱵᱚᱱ ᱢᱮᱛᱟᱜ ᱠᱟᱱᱟ ᱱᱚᱣᱟ ᱫᱚ ᱦᱮᱸ ᱢᱮᱱ ᱜᱟᱱᱚᱜᱼᱟ, ᱚᱱᱟ ᱠᱚᱦᱚᱸ ᱟᱫᱚ ᱫᱚ ᱵᱟᱝᱠᱚ ᱥᱟᱵ ᱚᱱᱟ ᱞᱮᱠᱟᱛᱮ ᱩᱝᱠᱩ ᱮᱸ ᱵᱟᱝᱠᱚ ᱵᱩᱡᱷᱟᱹᱣ ᱫᱟᱲᱮᱭᱟᱜᱼᱟ ᱠᱷᱟᱹᱞᱤ ᱚᱞ ᱯᱟᱲᱦᱟᱣ ᱠᱟᱜᱼᱟ ᱠᱚ ᱟᱨ ᱮᱸ ᱚᱝᱠᱟ ᱟᱸ ᱪᱮᱛᱟᱱ ᱥᱮᱫ ᱵᱟᱠᱩ ᱪᱟᱞᱟᱣ ᱫᱟᱲᱮᱭᱟᱜᱼᱟ᱾
ᱵᱟᱠᱚ ᱪᱟᱞᱟᱣ ᱫᱟᱲᱮᱭᱟᱜ ᱠᱟᱱᱟ ᱦᱳᱭ᱾ ᱟᱨ ᱵᱟᱠᱚ ᱩᱭᱦᱟᱹᱨᱮᱜᱼᱟ ᱡᱮ ᱢᱟᱱᱮ ᱠᱟᱹᱣᱰᱤ ᱚᱠᱟ ᱞᱮᱠᱟᱛᱮ ᱟᱨᱡᱟᱣ ᱦᱩᱭᱩᱜᱼᱟ, ᱦᱮᱸ᱾ ᱚᱠᱟ ᱞᱮᱠᱟᱛᱮ ᱱᱤᱡᱮᱨᱟᱜ ᱜᱷᱟᱨᱚᱸᱡᱽ ᱟᱹᱥᱩᱞ ᱞᱟᱦᱟ ᱤᱫᱤ ᱦᱩᱭᱩᱜᱼᱟ ᱦᱮᱸ᱾ ᱚᱱᱟᱴᱟᱜ ᱚᱱᱟᱴᱟᱜ ᱱᱚᱣᱟ ᱱᱚᱣᱟ ᱱᱚᱣᱟ ᱢᱟᱱᱮ ᱪᱮᱫ ᱤᱧ ᱞᱟᱹᱭᱟ ᱱᱚᱣᱟ ᱟᱫᱷᱩᱱᱤᱠ ᱡᱩᱜᱽ ᱨᱮᱱᱟᱜ ᱥᱟᱶ ᱤᱭᱟᱹ ᱥᱟᱶ ᱮᱸ ᱥᱟᱶ ᱥᱟᱶ ᱚᱠᱛᱚ ᱥᱟᱶ ᱢᱟᱱᱮ ᱢᱟᱱᱮ ᱪᱮᱫ ᱤᱧ ᱞᱟᱹᱭᱟ ᱢᱟᱱᱮ ᱡᱟᱦᱟᱸᱛᱮ ᱨᱩᱡᱤ ᱨᱳᱡᱽᱜᱟᱨ ᱵᱟᱲᱦᱟᱜᱼᱟ ᱚᱱᱠᱟᱱ ᱚᱱᱠᱟᱱᱟᱜ ᱯᱟᱱᱛᱷᱟ ᱨᱮᱫᱚ ᱠᱷᱩᱵ ᱠᱚᱢ ᱦᱚᱲ ᱜᱮᱠᱚ ᱧᱮᱞᱚᱜ ᱠᱟᱱ ᱛᱟᱵᱚᱱᱟ᱾
ᱮᱠᱟᱞ ᱮᱠᱟᱞ ᱱᱚᱣᱟ ᱫᱚ
ᱫᱷᱚᱨᱚ ᱫᱷᱚᱨᱚ ᱫᱷᱚᱨᱚ ᱡᱚᱦᱚᱭ ᱡᱟᱦᱟᱸᱭ ᱡᱩᱫᱤ ᱢᱚᱱᱮ ᱠᱟᱜ ᱢᱮ ᱡᱩᱫᱤ ᱤᱭᱟᱹ ᱥᱟᱱᱟᱭᱮᱭᱟ ᱤᱱᱠᱟᱢ ᱥᱟᱱᱟᱭᱮᱭᱟ ᱢᱟᱱᱮ ᱠᱟᱱᱮ ᱵᱤᱡᱽᱱᱮᱥ ᱨᱮᱱᱟᱜ ᱠᱟᱛᱷᱟ ᱜᱮ ᱡᱩᱫᱤᱢ ᱥᱟᱵᱟ ᱠᱟᱛᱷᱟ ᱨᱮᱱᱟᱜ ᱤᱧ ᱞᱟᱹᱭ ᱠᱮᱫᱟ ᱦᱩᱸ, ᱟᱫᱚ ᱢᱟᱹᱱᱢᱤ ᱵᱚᱱ ᱥᱟᱸᱜᱮ ᱞᱮᱱᱠᱷᱟᱱ ᱢᱟ ᱡᱚᱢᱟᱜ ᱧᱩᱟᱜ ᱢᱟ ᱞᱟᱜᱟᱜ ᱜᱮᱛᱟᱵᱚᱱᱟ᱾ ᱮᱵᱟᱨ ᱡᱚᱢᱟᱜ ᱧᱩᱣᱟᱜ ᱞᱟᱜᱟᱣ ᱞᱮᱱᱠᱷᱟᱱ ᱜᱮ ᱛᱟᱦᱞᱮ ᱛᱟᱦᱞᱮ ᱟᱢ ᱫᱚᱠᱟᱱ ᱯᱟᱹᱛᱤ ᱪᱷᱟᱲᱟ ᱚᱠᱟᱨᱮᱢ ᱧᱟᱢᱟ? ᱦᱮᱸ ᱟᱫᱚ ᱟᱵᱚᱨᱮᱱ ᱜᱤᱫᱽᱨᱟᱹ ᱠᱚᱫᱚ ᱚᱱᱟ ᱠᱚᱨᱮ ᱦᱚᱸ ᱩᱱᱟᱹᱜ ᱵᱟᱝᱠᱚ ᱞᱟᱴᱷᱟᱜ ᱠᱟᱱ ᱛᱟᱵᱚᱱᱟ ᱦᱮᱸᱥᱮ?
ᱦᱳᱭ ᱱᱚᱣᱟ ᱫᱚ ᱮᱠᱟᱞ ᱥᱟᱹᱨᱤ ᱠᱟᱱ ᱜᱮᱭᱟ, ᱱᱚᱜᱼᱚᱭ ᱡᱮ
ᱦᱮᱸ᱾
ᱟᱨ ᱱᱤᱛᱚᱜ ᱱᱚᱣᱟ ᱡᱩᱜ ᱥᱩ ᱡᱩᱜ ᱥᱟᱞᱟᱜ ᱛᱮ ᱪᱮᱫᱞᱮᱠᱟ ᱢᱤᱞ ᱢᱤᱞᱟᱹᱣ ᱪᱟᱞᱟᱜ ᱡᱟᱹᱨᱩᱲᱟ ᱟᱨ ᱡᱩᱫᱤ ᱩᱱ ᱚᱠᱛᱚ ᱥᱟᱞᱟᱜ ᱛᱮ ᱛᱟᱞᱢᱮᱞ ᱢᱤᱞᱟᱹᱜ ᱠᱷᱟᱱ ᱢᱟ ᱩᱭᱦᱟᱹᱨ ᱟᱨ ᱵᱤᱡᱟᱹᱨ ᱞᱮᱠᱷᱟᱡ ᱢᱟᱵᱚᱱ ᱥᱟᱹᱨᱤᱜᱮ ᱢᱤᱫᱴᱮᱱ ᱡᱟᱸᱦᱟ ᱞᱮᱠᱟ ᱟᱢ ᱚᱞ ᱯᱟᱲᱦᱟᱣᱱᱟᱢ ᱴᱷᱮᱱ ᱢᱤᱫᱴᱮᱱ ᱡᱤᱢᱟᱹᱫᱟᱨᱤ ᱦᱤᱡᱩᱜᱼᱟ ᱡᱟᱦᱟᱸ ᱞᱮᱠᱟ ᱤᱧ ᱢᱤᱫᱴᱮᱱ ᱥᱚᱝᱥᱟᱨ ᱜᱷᱟᱨᱚᱸᱧᱡᱽ ᱪᱟᱞᱟᱣ ᱞᱟᱜᱟᱣ ᱤᱧᱟᱹ
ᱦᱩᱸ ᱦᱩᱸ ᱦᱩᱸ
ᱤᱧ ᱪᱮᱫ ᱞᱮᱠᱟᱱ ᱤᱧ ᱥᱟᱵ ᱠᱮᱴᱮᱡᱼᱚᱜ ᱞᱟᱜᱟᱣ ᱤᱧᱟᱹ ᱚᱱᱟ ᱞᱮᱠᱟ ᱪᱮᱫ ᱪᱤᱠᱟ ᱡᱟᱹᱲᱤᱧᱟ ᱪᱮᱫ ᱞᱮᱠᱟᱱ ᱚᱱᱠᱟ ᱤᱧ ᱟᱨᱡᱟᱣ ᱫᱟᱲᱮᱭᱟᱜᱼᱟ
ᱦᱩᱸ ᱦᱩᱸ ᱦᱩᱸ
ᱫᱚ ᱟᱹᱰᱤ ᱜᱩᱱᱟᱹᱱᱚᱜ ᱨᱮᱱᱟᱜ ᱡᱚᱲ ᱠᱟᱱᱟ ᱟᱫᱚ ᱱᱚᱣᱟ ᱠᱚ ᱟᱹᱰᱤᱜᱟᱱ ᱦᱚᱲ ᱫᱚ ᱵᱟᱝ ᱠᱚ ᱩᱭᱦᱟᱹᱨ ᱵᱤᱪᱟᱹᱨᱮᱫ ᱠᱟᱱᱟ ᱡᱮ ᱡᱟᱦᱟᱸ ᱞᱮᱠᱟ ᱚᱞ ᱯᱟᱲᱦᱟᱣ ᱠᱟᱜᱼᱟ ᱟᱨ ᱩᱱᱤ ᱫᱚ ᱛᱟᱭᱚᱢ ᱫᱟᱨᱟᱢ ᱨᱮᱱᱟᱜ ᱫᱚ ᱩᱥᱟᱹᱨᱟ ᱵᱟᱝ ᱠᱚ ᱜᱩᱨᱩᱱ ᱪᱤᱱᱛᱟᱹᱭᱮᱫ ᱠᱟᱱᱟ ᱟᱨ ᱚᱱᱟ ᱢᱟᱱᱮ ᱚᱱᱠᱟ ᱛᱷᱤᱨ ᱛᱷᱟᱨ ᱜᱮ ᱟᱫᱚᱢ ᱫᱚᱠᱚ
ᱛᱷᱤᱨ ᱛᱷᱟᱨ ᱢᱮᱱᱟᱜ ᱛᱟᱨ ᱢᱟᱱᱮ ᱢᱮᱱ ᱠᱟᱛᱷᱟ ᱫᱚ ᱦᱩᱭᱩᱜ ᱠᱟᱱᱟ ᱡᱮ ᱢᱟᱱᱮ ᱟᱠᱚ ᱦᱚᱭᱛᱳ ᱠᱟᱹᱢᱤ ᱠᱚ ᱩᱭᱦᱟᱹᱨ ᱮᱫᱟ ᱦᱚᱭᱛᱳ ᱟᱠᱚ ᱠᱚ ᱠᱷᱚᱡᱚᱜ ᱠᱟᱱᱟ ᱥᱮᱸᱬᱟ ᱧᱚᱜ ᱞᱮ ᱠᱟᱹᱢᱤᱭᱟ ᱢᱟᱨᱟᱝ ᱧᱚᱜ ᱞᱮ ᱠᱟᱹᱢᱤᱭᱟ ᱥᱮᱬᱟ ᱦᱩᱫᱟᱹ ᱠᱚᱨᱮᱞᱮ ᱪᱟᱞᱟᱜᱼᱟ ᱱᱚᱝᱠᱟ ᱱᱟᱜ ᱠᱚ ᱩᱭᱦᱟᱹᱨᱮᱫᱼᱟ ᱠᱤᱱᱛᱩ ᱚᱱᱠᱟ ᱵᱷᱟᱵᱽ ᱛᱮᱫᱚ ᱵᱟᱝ ᱠᱚ ᱛᱮᱭᱟᱨᱚᱜ ᱠᱟᱱᱟ ᱡᱟᱨ ᱡᱚᱱᱱᱚ ᱚᱱᱟ ᱩᱭᱦᱟᱹᱨ ᱜᱮ ᱛᱟᱦᱮᱸᱱ ᱠᱟᱱᱟ ᱠᱤᱱᱛᱩ ᱠᱟᱹᱢᱤ ᱨᱮᱫᱚ ᱵᱟᱝ ᱡᱚᱜᱼᱟ ᱟᱫᱚ ᱱᱩᱠᱩ ᱡᱩᱫᱤ ᱠᱟᱹᱴᱤᱡ ᱛᱟᱞᱟᱝ ᱠᱚ ᱩᱭᱦᱟᱹᱨ ᱧᱚᱜᱟ ᱟᱨᱚ ᱵᱮᱥ ᱧᱚᱜ ᱫᱷᱚᱨᱚ ᱡᱟᱦᱟᱸ ᱞᱮᱠᱟᱱᱟᱜ ᱦᱩᱰᱤᱧ ᱦᱩᱰᱤᱧ ᱠᱟᱹᱢᱤ ᱜᱮ ᱠᱟᱹᱢᱤ ᱞᱮᱠᱟ ᱢᱚᱱᱮ ᱦᱩᱭᱩᱜ ᱛᱟᱢᱟ ᱛᱟᱦᱚᱞᱮ ᱛᱟᱦᱚᱞᱮ ᱟᱢ ᱟᱹᱥᱩᱞ ᱫᱟᱲᱮᱭᱟᱜ ᱟᱢ ᱟᱨᱡᱟᱣ ᱫᱟᱲᱮᱭᱟᱜᱼᱟᱢ ᱥᱟᱧᱪᱟᱣ ᱫᱟᱲᱮᱭᱟᱜᱼᱟᱢ ᱟᱨᱮᱢ ᱱᱟᱯᱟᱭ ᱵᱷᱟᱵᱽᱛᱮᱢ ᱡᱤᱵᱚᱱ ᱡᱟᱯᱚᱱ ᱫᱟᱲᱮᱭᱟᱜᱼᱟ ᱡᱩᱫᱤ ᱚᱱᱠᱟ ᱱᱚᱝᱠᱟ ᱡᱩᱫᱤᱢ ᱩᱭᱦᱟᱹᱨᱟ ᱦᱮᱸᱥᱮ
ᱦᱳᱭ ᱱᱚᱣᱟ ᱫᱚ ᱮᱠᱟᱞ ᱥᱟᱹᱨᱤ ᱜᱮᱭᱟ ᱟᱨ ᱡᱟᱦᱟᱸ ᱠᱟ ᱱᱚᱜᱼᱚᱭ ᱚᱞ ᱯᱟᱲᱦᱟᱣ ᱠᱟᱛᱮᱫ ᱡᱮ ᱢᱤᱫᱵᱟᱨ ᱫᱚ ᱱᱚᱝᱠᱟ ᱠᱚ ᱦᱩᱫᱤᱥᱮᱫ ᱠᱟᱱᱟ ᱤᱧ ᱫᱚ ᱢᱤᱫ ᱫᱚᱢ ᱨᱮ ᱢᱟᱨᱟᱝ ᱦᱚᱲᱤᱧ ᱛᱮᱭᱟᱨᱚᱜᱼᱟ ᱚᱱᱟᱛᱮ ᱩᱱᱠᱩ ᱫᱚ ᱢᱟᱱᱮ ᱚᱠᱟ ᱤᱭᱟᱹ ᱠᱷᱚᱱ ᱜᱮ ᱠᱟᱹᱣᱰᱤ ᱟᱨᱡᱟᱣ ᱠᱚ ᱵᱟᱝ ᱥᱟᱱᱟ ᱠᱚᱣᱟ
ᱦᱩᱸ ᱦᱩᱸ ᱦᱩᱸ ᱦᱩᱸ
ᱚᱱᱠᱟ ᱧᱮᱞᱚᱜ ᱠᱟᱱᱟ ᱟᱫᱚ ᱱᱚᱣᱟ ᱫᱚ ᱢᱟᱱᱮ ᱱᱚᱝᱠᱟ ᱦᱚᱸ ᱦᱩᱭᱩᱜ ᱜᱮᱭᱟ ᱢᱤᱫ ᱫᱤᱱ ᱦᱤᱞᱳᱜ ᱡᱟᱦᱟᱸᱞᱮᱠᱟ ᱟᱢᱟᱜ ᱠᱩᱠᱢᱩ ᱚᱱᱟ ᱦᱚᱸ ᱟᱛᱨᱟ ᱦᱚᱨ ᱨᱮ ᱠᱮᱪᱮᱫ ᱦᱩᱭ ᱫᱟᱲᱮᱭᱟᱜᱼᱟ ᱚᱱᱟ ᱞᱮᱠᱟᱛᱮ ᱟᱢᱟᱜ ᱚᱠᱟᱞᱮᱠᱟᱢ ᱛᱷᱚᱲᱟᱢ ᱵᱩᱡᱷᱟᱹᱣᱮᱫ ᱠᱟᱱᱟ ᱚᱱᱠᱟ ᱜᱮ ᱱᱤᱡᱮ ᱫᱚ ᱢᱟᱱᱮ ᱠᱟᱹᱢᱤ ᱤᱫᱤ ᱨᱮᱱᱟᱜ ᱡᱟᱹᱨᱩᱲ ᱢᱮᱱᱟᱜ ᱛᱟᱵᱚᱱᱟ ᱥᱮ ᱪᱮᱫ ᱞᱮᱠᱟ ᱜᱳᱝᱠᱮ
ᱦᱳᱭ ᱦᱳᱭ ᱮᱠᱫᱚᱢ ᱠᱟᱹᱢᱤ ᱫᱚ ᱡᱚᱛ ᱛᱚᱵᱮᱱᱟ ᱟᱢ ᱢᱤᱫᱴᱮᱱ ᱮᱢ ᱢᱮᱱ ᱮ ᱢᱩᱪᱟᱹᱫ ᱫᱷᱟᱨᱟ ᱨᱮᱢ ᱥᱮᱴᱮᱨ ᱫᱟᱲᱮᱭᱟᱜᱼᱟ ᱟᱨ ᱚᱱᱟ ᱫᱚ ᱟᱢᱟᱜ ᱟᱢᱟᱜ ᱟᱢ ᱡᱟᱦᱟᱸᱼᱟᱢ ᱠᱟᱹᱢᱤ ᱟᱢ ᱡ ᱦᱚᱭᱛᱳ ᱢᱤᱫᱴᱟᱝ ᱞᱚᱠᱠᱷᱚ ᱠᱚ ᱵᱷᱮᱫᱮ ᱮᱢ ᱫᱚᱦᱚ ᱟᱠᱟᱜᱼᱟ ᱥᱮ ᱫᱤᱥᱟᱹ ᱫᱚᱦᱚ ᱟᱠᱟᱫᱟᱼᱟ ᱡᱮ ᱤᱧ ᱱᱚᱸᱰᱮᱧ ᱥᱮᱴᱮᱨᱚᱜᱼᱟ ᱛᱚ ᱱᱚᱸᱰᱮ ᱥᱮᱴᱮᱨᱚᱜ ᱞᱟᱜᱟᱣ ᱛᱮ ᱪᱮᱜ ᱪᱮᱜ ᱠᱟᱹᱢᱤ ᱦᱩᱭᱩᱜ ᱛᱤᱧᱟᱹ ᱚᱱᱟ ᱠᱟᱹᱢᱤ ᱨᱮ ᱡᱮᱢᱚᱱ ᱢᱟᱱᱮ ᱵᱟᱫᱷᱟ ᱟᱞᱚ ᱦᱤᱡᱩᱜ ᱢᱟ ᱚᱱᱟ ᱥᱚᱞᱦᱮ ᱤᱫᱤ ᱦᱩᱭᱩᱜᱼᱟ ᱟᱨ ᱱᱟᱯᱟᱭ ᱵᱷᱟᱵᱽᱛᱮᱢ ᱠᱟᱹᱢᱤ ᱤᱫᱤ ᱫᱟᱲᱤᱭᱟᱜ ᱠᱷᱟᱱ ᱮᱸ ᱛᱟᱦᱚᱞᱮ ᱚᱸᱰᱮᱢ ᱥᱮᱴᱮᱨ ᱫᱟᱲᱮᱭᱟᱜᱼᱟ ᱦᱮᱸ ᱟᱨ ᱟᱨ ᱦᱩᱭᱩᱜ ᱠᱟᱱ ᱛᱟᱢ ᱚᱱᱟ ᱚᱱᱟ ᱚᱱᱟ ᱠᱟᱹᱢᱤ ᱪᱤᱠᱟᱹᱛᱮ ᱥᱚᱞᱦᱮᱜᱼᱟ ᱚᱱᱟ ᱥᱚᱵ ᱥᱚᱢᱚᱭ ᱮᱻ ᱢᱤᱫᱴᱟᱝ ᱵᱟ ᱢᱤᱫᱴᱟᱝ ᱥᱴᱮᱯ ᱵᱟᱭ ᱥᱴᱮᱯ ᱞᱟᱦᱟ ᱤᱫᱤ ᱦᱩᱭᱩᱜ ᱛᱟᱢᱟ ᱮ ᱛᱟᱭᱚᱢ ᱥᱮᱜ ᱮᱢ ᱯᱟᱹᱪᱷᱟ. ᱞᱟᱣ ᱞᱮᱠᱷᱟᱡ ᱫᱚ ᱵᱟᱝ ᱜᱟᱱᱚᱜᱼᱟ ᱟᱢ ᱡᱩᱫᱤ ᱢᱚᱠᱚᱧ ᱠᱟᱛᱮᱢ ᱫᱩᱲᱩᱵ ᱛᱷᱤᱨ ᱠᱚᱜᱼᱟ ᱚᱱᱟ ᱦᱚᱸ ᱵᱟᱝ ᱜᱟᱱᱚᱜᱼᱟ ᱛᱟᱨᱢᱟᱱᱮ ᱞᱟᱦᱟᱣ ᱤᱫᱤ ᱦᱤᱭᱩᱜ ᱛᱚᱵᱮᱭᱱᱟᱜ ᱚᱱᱟ ᱚᱱᱟ ᱚᱱᱟ ᱡᱤᱱᱤᱥᱴᱟᱜ ᱦᱟᱸᱰᱮᱢ ᱥᱮᱴᱮᱨ ᱫᱟᱲᱮᱭᱟᱜᱼᱟ ᱦᱩᱸ ᱡᱮᱞᱮᱠᱟ ᱡᱮᱞ ᱡᱮᱞᱮᱠᱟ ᱫᱷᱚᱨᱚ ᱢᱚᱱᱮ ᱠᱟᱜ ᱢᱮ ᱡᱟᱦᱟᱸᱭ ᱚᱲᱟᱜ ᱨᱮ ᱦᱚᱭᱛᱳ ᱡᱟᱦᱟᱸᱭ ᱵᱟᱹᱴᱤ ᱜᱟᱥᱟᱣ ᱮᱫᱟᱭ ᱮᱸᱜ ᱩᱱᱤ ᱱᱚᱣᱟ ᱱᱚᱜ ᱠᱟᱹᱡ ᱠᱟᱹᱡ ᱪᱟᱞᱟᱝ ᱦᱳᱭᱛᱚ ᱦᱟᱱᱟ ᱱᱟᱣᱟ ᱛᱮ ᱠᱷᱩᱵ ᱞᱟᱴᱷᱟᱣ ᱟᱠᱟᱱᱟ ᱮᱵᱟᱨ ᱩᱱᱤᱧᱮ ᱩᱱᱤᱭ ᱵᱩᱡᱮᱭᱟ ᱡᱩᱫᱤᱧ ᱜᱷᱟᱥᱟᱣᱟ ᱱᱚᱣᱟ ᱫᱚᱧ ᱜᱷᱟᱥᱟᱣ ᱞᱮᱠᱷᱟᱡ ᱜᱮ ᱚᱴᱳᱢᱮᱴᱤᱠ ᱥᱟᱯᱷᱟᱜ ᱛᱤᱧᱟᱹ ᱦᱮᱸ ᱟᱨ ᱟᱡᱽ ᱮ ᱢᱚᱱᱮᱭᱼᱟ ᱥᱮ ᱫᱤᱱᱟᱹᱢᱤᱧ ᱜᱷᱟᱥᱟᱣᱮᱜᱼᱟ ᱮᱱ ᱨᱮᱦᱚᱸ ᱵᱟᱝ ᱠᱷᱟᱯ ᱯᱟᱝ ᱤᱭᱟᱹᱜ ᱠᱟᱱ ᱛᱤᱧᱟᱹ ᱦᱮᱸ ᱟᱫᱚ ᱚᱱᱮ ᱡᱮ ᱱᱚᱜᱼᱚᱭ ᱡᱮ ᱫᱤᱱᱟᱹᱢ ᱜᱷᱟᱥᱟᱣ ᱜᱷᱟᱥᱟᱣ ᱜᱷᱟᱥᱟᱣ ᱛᱮ ᱧᱮᱞ ᱢᱮ ᱪᱤᱠᱟ. ᱲ ᱤᱫᱤᱜ ᱠᱟᱱᱟ ᱦᱮᱸ ᱟᱫᱚ ᱚᱱᱠᱟᱜ ᱜᱮ ᱚᱱᱠᱟᱜ ᱜᱮ ᱢᱤᱫᱴᱟᱝ ᱯᱟᱹᱴᱷᱩᱣᱟᱹ ᱥᱮ ᱢᱤᱫᱴᱟᱝ ᱜᱤᱫᱽᱨᱟᱹ ᱡᱩᱫᱤ ᱚᱞᱚᱜ ᱮ ᱥᱮᱬᱟᱭᱟᱭ ᱥᱮᱬᱟ ᱠᱟᱛᱮ ᱡᱩᱫᱤ ᱞᱚᱠᱠᱷᱚ ᱵᱚᱛᱤᱨᱮ ᱪᱟᱞᱟᱜᱼᱟᱭ ᱚᱱᱟᱨᱮ ᱡᱩᱫᱤ ᱟᱭᱟᱜ ᱥᱚᱵᱽᱥᱚᱢᱚᱭ ᱡᱚᱲᱟᱣ ᱨᱮ ᱛᱟᱦᱮᱱᱟᱭ ᱩᱭᱦᱟᱹᱨ ᱜᱮ ᱛᱟᱦᱮᱱᱟᱭ ᱠᱟᱹᱢᱤ ᱨᱮ ᱛᱟᱦᱮᱱᱟ ᱛᱟᱦᱚᱞᱮ ᱚᱱᱟ ᱫᱚ ᱢᱤᱫ ᱫᱤᱱ ᱴᱟᱨᱜᱮᱴ ᱚᱵᱚᱥᱥᱚᱭ ᱦᱮᱡ
ᱮᱠᱟᱞ ᱮᱠᱟᱞ ᱱᱚᱣᱟ ᱫᱚ ᱥᱟᱹᱨᱤ ᱠᱟᱱ ᱜᱮᱭᱟ
ᱦᱮᱸ ᱦᱮᱸ ᱦᱮᱸ
ᱦᱩᱸ ᱜᱤᱫᱽᱨᱟᱹ ᱡᱩᱫᱤ ᱫᱤᱱᱟᱹᱢ ᱦᱤᱞᱟᱹᱜ ᱟᱸᱻ ᱫᱤᱱᱟᱹᱢ ᱦᱤᱞᱳᱜ ᱡᱩᱫᱤ ᱩᱱᱤᱭᱟᱜ ᱠᱩᱨᱩᱢᱩᱴᱩ ᱛᱟᱦᱮᱱᱟ
ᱦᱮᱸ
ᱟᱸ ᱱᱤᱦᱟ. ᱛ ᱜᱮ ᱩᱱᱤ ᱮᱸ ᱢᱚᱱᱮ ᱞᱟᱦᱟ ᱥᱮᱜᱼᱮ ᱛᱟᱲᱟᱢ ᱫᱟᱲᱮᱭᱟᱜ ᱜᱮᱭᱟᱭ ᱮᱸᱻᱜ ᱵᱚ. ᱭᱥᱳᱭ ᱢᱟᱱᱮ ᱩᱱᱤ ᱡᱟᱦᱟᱸ ᱞᱮᱠᱟ ᱛᱤᱜᱮ ᱪᱮᱜ ᱪᱚᱝ ᱩᱱᱤ ᱚᱱᱠᱟᱱᱟᱜ ᱟᱭ ᱩᱯᱟ. ᱛᱟᱦᱮᱸ ᱤᱫᱤᱜ ᱜᱮᱭᱟ ᱟᱨ ᱦᱚᱭ ᱵᱟᱝᱠᱷᱟᱱ ᱡᱟᱦᱟᱸ ᱚᱞ ᱯᱟᱲᱦᱟᱣ ᱠᱟᱛᱮᱜ ᱦᱚᱸ ᱡᱩᱫᱤ ᱟᱢ ᱛᱷᱤᱨ ᱛᱷᱟᱨ ᱜᱮᱢ ᱛᱟᱦᱮᱱᱟ ᱮᱸᱰᱮᱠᱷᱟᱱ ᱪᱮᱜ ᱦᱚᱸ ᱱᱟᱦᱟᱸᱜ ᱵᱟᱭ ᱜᱟᱱᱚᱜᱼᱟ ᱠᱟᱱᱟ
ᱟᱫᱚ ᱫᱷᱚᱨᱚ ᱟᱵᱚᱨᱮᱱ ᱡᱟᱦᱟᱸᱭ ᱜᱤᱫᱽᱨᱟᱹ ᱠᱚᱠᱚ ᱢᱟᱱᱮ ᱠᱚᱜ ᱟᱢᱟ ᱯᱟᱲᱦᱟᱣ ᱨᱮ ᱨᱟᱹᱥᱠᱟᱹ ᱵᱟᱠᱚ ᱧᱟᱢ ᱢᱮᱜᱼᱟ ᱦᱩᱸ ᱛᱚ ᱱᱩᱠᱩ ᱵᱟᱝ ᱧᱟᱢ ᱨᱮᱱᱟᱜ ᱢᱤᱫᱴᱮᱝ ᱜᱮ ᱠᱟᱨᱚᱱ ᱫᱚ ᱦᱩᱭᱩᱜ ᱠᱟᱱᱟ ᱜᱤᱫᱟᱹᱨ ᱠᱚᱦᱚᱸ ᱠᱟᱹᱴᱤᱡ ᱮᱸᱜ ᱱᱚᱣᱟᱨᱮ ᱨᱟᱹᱥᱠᱟᱹ ᱦᱩᱭᱩᱜ ᱛᱟᱠᱚᱣᱟ ᱡᱟᱦᱟᱸ ᱤᱥᱠᱩᱞ ᱨᱮ ᱥᱮ ᱡᱟᱦᱟᱸ ᱤᱛᱩᱱ ᱟᱥᱲᱟᱨᱮ ᱢᱟᱪᱮᱫ ᱜᱚᱝᱠᱮ ᱡᱟᱦᱟᱸ ᱦᱚᱭᱛᱚ ᱢᱤᱫᱴᱟᱝ ᱯᱟᱲᱦᱟᱣ ᱮ ᱮᱢᱟ ᱫᱮᱭᱟ ᱱᱚᱣᱟᱴᱟᱜ ᱟᱯᱮ ᱯᱟᱲᱦᱟᱣ ᱦᱤᱡᱩᱜ ᱯᱮ ᱛᱚ ᱩᱱᱤ ᱜᱤ ᱫᱽᱨᱟᱹ ᱫᱚ ᱛᱮᱦᱮᱧ ᱫᱚ ᱵᱟᱭ ᱯᱟᱲᱦᱟᱣ ᱞᱮᱱᱟ ᱛᱟᱦᱮᱸᱭᱮᱱᱟ ᱦᱟᱯᱷᱮ ᱜᱟᱯᱟᱦᱟᱸᱜ ᱤᱧ ᱯᱟᱲᱦᱟᱜᱼᱟ ᱛᱮᱦᱤᱧ ᱫᱚ ᱦᱟᱱᱟ ᱵᱚᱞ ᱠᱷᱮᱞ ᱤᱧ ᱪᱟᱞᱟᱜᱼᱟ ᱢᱩᱵᱷᱤᱧ ᱪᱟᱞᱟᱜᱼᱟ ᱮᱻ ᱛᱮᱦᱤᱧᱟᱜ ᱠᱟᱹᱢᱤ ᱫᱚ ᱵᱟᱭ ᱠᱚᱨᱟᱣ ᱞᱮᱜ ᱜᱮᱭᱟ ᱮᱵᱟᱨ ᱟᱵᱟᱨ ᱜᱟᱯᱟ ᱤᱥᱠᱩᱞ ᱮ ᱪᱟᱞᱟᱣᱮᱱᱟ ᱥᱮ ᱤᱛᱩᱱ ᱟᱥᱟᱲᱟᱭ ᱪᱟᱞᱟᱣᱱᱟᱭ ᱚᱸᱰᱮ ᱦᱚᱸ ᱟᱨᱚ ᱯᱟᱲᱦᱟᱣ ᱠ ᱠᱚᱮᱢᱟ ᱫᱮᱭᱟ ᱚᱦ ᱚᱱᱟᱦᱚᱧ ᱯᱟᱲᱦᱟᱣ ᱜᱮᱭᱟ ᱦᱟᱯᱮ ᱥᱮ ᱢᱤᱫ ᱫᱤᱱ ᱤᱧ ᱯᱟᱲᱟᱣ ᱞᱮᱠᱷᱟᱡ ᱡᱚᱛᱚᱧ ᱯᱟᱲᱦᱟᱣ ᱪᱟᱵᱟ ᱜᱚᱜ ᱠᱟᱜᱼᱟ ᱦᱟᱸᱜ ᱟᱫᱚ ᱚᱱᱮ ᱡᱮ ᱡᱚᱠᱷᱚᱱ ᱯᱚᱨᱤᱠᱷᱟ ᱥᱮᱴᱮᱨᱚᱜ ᱠᱟᱱᱟ ᱛᱚᱠᱷᱚᱱ ᱫᱚ ᱟᱫᱚ ᱢᱤᱫ ᱫᱤᱱ ᱛᱮ ᱯᱟᱨᱦᱟᱣ ᱠᱟᱛᱮ ᱯᱚᱨᱤᱠᱷᱟ ᱡᱚᱠᱷᱚᱱᱮ ᱮᱢ ᱮᱫᱟ ᱛᱚᱠᱷᱚᱱ ᱢᱟ ᱵᱚᱦᱚᱜ ᱨᱮ ᱵᱟᱝ ᱵᱚᱞᱚᱱ ᱠᱟᱱᱟ ᱱᱚᱣᱟ ᱠᱟᱱᱟ ᱦᱟᱱᱟᱼᱱᱟᱜ ᱠᱟᱱᱟ ᱟᱫᱚ ᱚᱱ ᱚᱱᱠᱟ ᱠᱟᱛᱮᱫ ᱜᱤᱫᱽᱨᱟᱹ ᱠᱚ ᱫᱚ ᱠᱚ ᱛᱟᱭᱚᱢ ᱤᱫᱤᱜ
ᱦᱳᱭ ᱚᱱᱟ ᱫᱚ ᱮᱠᱟᱞ ᱥᱟᱹᱨᱤ ᱠᱟᱱ ᱜᱮᱭᱟ᱾
ᱦᱮᱸ
ᱟ ᱡᱟᱦᱟᱸ ᱞᱮᱠᱟ
ᱦᱮᱸ
ᱟᱹᱰᱤᱜᱟᱱ ᱚᱱᱠᱟ ᱦᱚᱸᱠᱚ ᱧᱮᱞᱚᱜ ᱜᱮᱭᱟ ᱟᱸ ᱡᱟᱦᱟᱸ ᱞᱮᱠᱟ ᱚᱞ ᱯᱟᱲᱦᱟᱣ ᱟᱸ ᱠᱩ ᱡᱟᱞᱟᱜᱼᱟ ᱢᱮᱱ ᱠᱷᱟᱱ ᱡᱟᱦᱟᱸ ᱞᱮᱠᱟ ᱟᱠᱚᱣᱟᱜ ᱚᱸᱰᱮ ᱫᱟᱭᱮᱠ ᱠᱛᱚ ᱛᱟᱦᱮᱱᱟ ᱚᱱᱟ ᱩᱱᱠᱩ ᱫᱚ ᱵᱟᱝ ᱠᱚ ᱵᱩᱡᱷᱟᱹᱣ ᱫᱟᱲᱮᱭᱟᱜᱼᱟ ᱡᱮ ᱤᱧ ᱤᱥᱠᱩᱞ ᱢᱟᱱᱮ ᱦᱤᱡᱩᱜ ᱠᱟᱱᱟ ᱪᱮᱸ ᱮ ᱪᱮᱫ ᱪᱮᱫ ᱡᱟᱹᱲᱩᱲᱟ
ᱦᱳᱭ ᱼᱼ ᱦᱳᱭ
ᱚᱱᱟ ᱠᱩ ᱟᱠᱚ ᱛᱮ ᱵᱟᱝ ᱠᱚ ᱵᱩᱡᱷᱟᱹᱣ ᱫᱟᱲᱮᱭᱟᱜ ᱠᱟᱱᱟ ᱟᱨ ᱫᱚᱥᱟᱨ ᱫᱚ ᱟᱣ ᱩᱱᱠᱩ ᱚᱱᱟᱠᱩ ᱵᱩᱡᱷᱟᱹᱣ ᱦᱚᱪᱚ ᱟᱠᱩ ᱞᱟᱹᱜᱤᱫ ᱫᱚ ᱥᱟᱹᱨᱤᱜᱤ ᱦᱮᱣ ᱡᱟᱦᱟᱸᱭ ᱫᱚ ᱟᱸ ᱜᱚᱜᱚ ᱵᱟᱵᱟ ᱥᱮ ᱵᱚᱭᱦᱟ ᱢᱤᱥᱨᱟ ᱦᱚᱸ ᱡᱟᱹᱨᱩᱲ ᱢᱮᱱᱟᱜᱼᱟ ᱤᱧ ᱨᱮᱱ ᱜᱤᱫᱽᱨᱟᱹ ᱥᱮ ᱟ ᱯᱟᱹᱴᱷᱩᱣᱟᱹ ᱪᱮᱫ ᱞᱮᱠᱟᱭ ᱚᱞ ᱯᱟᱲᱦᱟᱣ ᱮᱫ ᱛᱤᱧᱟᱹ
ᱦᱩᱸ ᱦᱩᱸ ᱦᱩᱸ
ᱨᱩᱴ ᱨᱮᱱᱟᱜ ᱫᱚ ᱟᱹᱰᱤ ᱡᱟᱹᱨᱩᱲ ᱢᱮᱱᱟᱜ ᱜᱮᱭᱟ ᱟᱨ ᱡᱩ ᱟ ᱥᱚᱵ ᱥᱚᱢᱚᱭ ᱜᱮ ᱡᱩᱫᱤ ᱢᱤᱫᱴᱮᱱ ᱜᱤᱫᱽᱨᱟᱹ ᱟᱢ ᱟᱢ ᱧᱮᱞ ᱛᱩᱫᱟ ᱮᱠᱷᱟᱱ ᱩᱱᱤ ᱦᱚᱸ ᱢᱤᱫᱴᱮᱱ ᱟ ᱢᱚᱱ ᱨᱮ ᱵᱚᱛᱚᱨ ᱛᱟᱦᱮᱸᱱ ᱛᱟᱭᱟ ᱵᱟᱝᱼᱟ ᱤᱧ ᱧᱤᱛ ᱵᱟᱹᱧ ᱟ ᱵᱟᱹᱧ ᱯᱟᱲᱦᱟᱣ ᱟᱠᱟᱱᱟ ᱦᱟᱸᱜ ᱤᱧ ᱵᱟᱵᱟ ᱥᱮ ᱤᱧ ᱜᱚᱜᱚ ᱟ ᱪᱮᱫ ᱪᱚᱠᱤᱱ ᱢᱤᱛᱟᱹᱧᱟ ᱤᱧ ᱯᱟᱲᱦᱟᱣ ᱜᱮ ᱡᱟᱹᱨᱩᱲᱟ ᱩᱱᱤ ᱜᱤᱫᱽᱨᱟᱹ ᱵᱟᱹᱭ ᱵᱟᱹᱭ ᱛᱮ ᱵᱟᱹᱭ ᱵᱟᱹᱭ ᱛᱮ ᱚᱱᱟᱨᱮ ᱢᱤᱫᱴᱮᱱ ᱮ ᱨᱟᱹᱥᱠᱟᱹ ᱡᱳᱱᱟᱱᱜᱮᱭᱟ ᱟ ᱛᱟᱭᱚᱢ ᱛᱮ ᱪᱮᱫ ᱪᱤᱠᱟᱹᱜᱼᱟ ᱱᱟᱦᱟᱜ ᱩᱱᱤ ᱫᱤᱱᱟᱹᱢ ᱦᱤᱞᱳᱜ ᱟᱡ ᱛᱮᱜᱤ ᱦᱟᱱᱛᱮ ᱵᱟᱝ ᱜᱤ ᱚᱱᱟ ᱵᱟᱭ ᱵᱟᱛᱟ ᱫᱤᱱᱟᱹᱢ ᱦᱤᱞᱳᱜ ᱜᱤ ᱯᱟᱲᱦᱟᱣ ᱩᱪᱩᱭᱮ ᱱᱟᱦᱟᱜ ᱤᱫᱤᱭᱟ ᱦᱚᱸᱜᱼᱚ ᱱᱚᱠᱟᱠᱩᱚᱜᱼᱟ
ᱫᱤᱱ ᱫᱤᱱᱟᱹᱢ ᱫᱤᱱᱟᱹᱢ ᱯᱟᱲᱦᱟᱣ ᱯᱟᱲᱦᱟᱣ ᱛᱮ ᱢᱤᱫ ᱴᱮᱱ ᱦᱮᱣᱟ ᱡᱚᱠᱷᱚᱱᱮ ᱦᱮᱡ ᱟᱫᱮᱭᱟ ᱟᱫᱚ ᱩᱱᱤ ᱫᱚ ᱟᱫᱚ ᱡᱟᱦᱟᱸᱱ ᱠᱟᱹᱢᱤ ᱠᱚᱨᱮᱫ ᱫᱚ ᱟᱨᱦᱚᱸ ᱵᱟᱭ ᱟᱹᱛᱨᱤᱧᱟ ᱟᱫᱚ ᱩᱱᱤ ᱜᱤᱫᱽᱨᱟᱹ ᱫᱚ ᱚᱞᱚᱜ ᱯᱟᱲᱦᱟᱣ ᱢᱩᱪᱟᱹᱫ ᱛᱚᱨᱟ ᱜᱮ ᱡᱟᱦᱟᱸᱱ ᱵᱟ ᱡᱟᱦᱟᱸᱱ ᱠᱟᱹᱢᱤ ᱧᱟᱢᱟᱭ ᱟᱨ ᱱᱟᱯᱟ ᱵᱷᱟᱵᱽ ᱛᱮ ᱜᱷᱟᱨᱚᱸᱡᱽ ᱫᱟᱲᱮᱭᱟᱜᱼᱟᱭ
ᱦᱳᱭ ᱦᱳᱭ ᱦᱳᱭ ᱱᱚᱣᱟ ᱫᱚ ᱮᱠᱟᱞ ᱥᱟᱹᱨᱤ ᱠᱟᱱ ᱜᱮᱭᱟ
ᱦᱳᱭ ᱟᱨ ᱟᱢᱫᱚ ᱳᱠᱟ ᱥᱮᱫ ᱠᱷᱚᱱᱟᱜ ᱮᱢ ᱨᱚᱲᱮᱫ ᱛᱟᱵᱚᱱᱟ ᱚᱸᱰᱮ ᱫᱚ ᱚᱠᱟ ᱫᱤᱥᱚᱢ ᱨᱮᱜ ᱟᱢ ᱫᱚ
ᱦᱳᱭ ᱜᱚᱝᱠᱮ ᱪᱮᱫ ᱵᱟᱝ ᱦᱟᱜ ᱢᱮᱱᱮᱫ ᱠᱟᱱᱟ
ᱟ ᱡᱮ ᱚᱠᱟ ᱟᱢ ᱫᱚ ᱚᱠᱟ, ᱚᱠᱟ ᱯᱟᱦᱟᱴᱟ ᱨᱤᱱᱤᱡ ᱦᱚᱲ ᱠᱟᱱᱟᱢ
ᱚ ᱤᱧ ᱫᱚ ᱱᱟᱦᱟᱜ ᱱᱚᱛᱮ ᱟᱥᱟᱢ ᱫᱤᱥᱚᱢ ᱥᱮᱫ ᱠᱷᱚᱱ ᱟᱫᱚ ᱴᱷᱤᱠ ᱜᱮᱭᱟ ᱜᱚᱢᱠᱮ ᱚᱠᱛᱚ ᱦᱳ